ᱜᱚᱝᱠᱮ ᱡᱚᱦᱟᱨ ᱜᱮ
ᱦᱮᱸ ᱡᱚᱦᱟᱨ ᱜᱮ, ᱱᱟᱯᱟᱭ ᱵᱟᱲᱟ ᱜᱮᱛᱚ ᱜᱚᱝᱠᱮ?
ᱮᱠᱫᱚᱢ ᱱᱟᱯᱟᱭ ᱜᱮ ᱜᱚᱝᱠᱮ, ᱟᱵᱮᱱ ᱜᱮᱛᱚ? ᱪᱮᱫ ᱞᱮᱠᱟ ᱢᱮᱱᱟᱜ ᱵᱮᱱᱟ ᱵᱮᱥ ᱜᱮ ᱢᱮᱱᱟᱜ ᱵᱮᱱᱟ?
ᱤᱧ ᱦᱚᱸ ᱜᱚᱝᱠᱮ ᱱᱟᱯᱟᱭ ᱜᱮ ᱦᱮᱸ ᱥᱮ᱾ ᱛᱚ ᱜᱚᱝᱠᱮ, ᱪᱮᱫ ᱞᱮᱠᱟ ᱫᱟᱜᱽ ᱡᱟᱹᱲᱤ ᱠᱚ ᱡᱟᱹᱯᱩᱫ ᱠᱚ?
ᱜᱚᱝᱠᱮ ᱱᱚᱜᱼᱚᱭ ᱱᱚᱱᱛᱮ ᱛᱚᱵ ᱤᱭᱟᱹ ᱯᱮ ᱯᱩᱱ ᱫᱤᱱ ᱠᱷᱚᱱᱟᱜ ᱫᱚᱢᱮᱭ ᱫᱟᱜᱽ ᱠᱮᱫᱟᱭ ᱜᱚᱝᱠᱮ ᱫᱟᱜᱽ ᱟᱨ ᱟᱞᱚᱵᱮᱱ ᱢᱮᱱᱟ᱾ ᱱᱩᱱᱟᱹᱜ ᱮ ᱫᱟᱜᱽ ᱮ ᱫᱟᱜᱽ ᱠᱮᱫᱟᱭ ᱵᱟᱝ ᱥᱮ ᱢᱟᱱᱮ ᱡᱟᱦᱟᱸ ᱞᱮᱠᱟ ᱫᱟᱜᱽ ᱫᱚᱨᱠᱟᱨ ᱚᱱᱠᱟᱭ ᱫᱟᱜᱽ ᱠᱮᱫᱟᱭ᱾ ᱱᱤᱛᱚᱜ ᱚᱱᱟ ᱵᱟᱹᱫᱽ ᱠᱚᱨᱮ ᱞᱮ ᱨᱚᱦᱚᱭ ᱞᱮ ᱮᱦᱚᱵ ᱟᱠᱟᱫᱟ ᱛᱟᱯᱚᱨᱮ ᱵᱟᱹᱭᱦᱟᱹᱲ ᱜᱷᱩᱴᱩ ᱚᱱᱟ ᱠᱚᱨᱮ ᱛᱚ ᱫᱟᱜᱽ ᱴᱷᱤᱠᱴᱷᱟᱠ ᱟᱹᱨᱤ ᱤᱭᱟᱹ ᱪᱟᱞᱟᱜ ᱛᱮ ᱵᱟᱝ ᱧᱟᱢ ᱠᱷᱟᱹᱛᱤᱨ ᱛᱮ ᱵᱟᱞᱮ ᱨᱚᱦᱚᱭ ᱫᱟᱲᱮᱣ ᱠᱟᱫᱟ᱾
ᱟᱪᱪᱷᱟ ᱟᱪᱪᱷᱟ ᱟᱪᱪᱷᱟ ᱚ ᱦᱳᱭ ᱜᱚᱝᱠᱮ, ᱚ ᱛᱟᱦᱞᱮ ᱜᱚᱝ ᱠᱮ ᱨᱚᱦᱚᱭ ᱠᱚᱫᱚ ᱟᱨ ᱠᱤ ᱚᱝᱠᱟ ᱵᱟᱝ ᱛᱚ ᱟᱞᱮ ᱥᱮᱜ ᱦᱚᱸ ᱜᱚᱝᱠᱮ ᱚᱝᱠᱟ ᱜᱮ᱾ ᱦᱮᱸ ᱛᱚ ᱜᱚᱝᱠᱮ ᱵᱟᱝ ᱵᱤᱞᱚᱢ ᱠᱟᱛᱮᱫ ᱟᱨ ᱠᱤ ᱠᱳᱱᱳ ᱟᱨᱠᱤ ᱢᱤᱜᱴᱟᱝ ᱥᱟᱛᱟᱢ ᱛᱮᱞᱟᱝ ᱨᱚᱯᱚᱲ ᱞᱮᱱᱠᱷᱟᱱ ᱟᱨᱠᱤ ᱱᱟᱯᱟᱭᱚᱜᱼᱟ ᱥᱮ᱾
ᱦᱩᱸ ᱦᱩᱸ ᱛᱟᱦᱚᱞᱮ ᱥᱟᱛᱟᱢ ᱛᱮᱫ ᱫᱚᱠ ᱞᱟᱹᱭᱵᱮᱱ? ᱟᱨ ᱚᱱᱟ ᱵᱷᱤᱛᱤᱨ ᱨᱮᱜᱮ ᱠᱩᱠᱞᱤ ᱛᱮᱞᱟ ᱦᱚᱸ ᱠᱟᱹᱴᱤᱜ ᱮᱢ ᱨᱮᱱᱟᱜ ᱞᱤᱧ ᱪᱮᱥᱴᱟᱭᱟ ᱟᱞᱤᱧ᱾ ᱟᱵᱮᱱ ᱪᱮᱜ ᱞᱮᱠᱟ ᱵᱮᱱ ᱠᱩᱞᱤᱯ ᱫᱟᱲᱮᱣ ᱞᱤᱧᱟᱹ᱾
ᱛᱚ ᱜᱚᱝᱠᱮ ᱠᱩᱠ ᱱᱤᱭᱟᱹ ᱜᱮ ᱟᱞᱤᱧ ᱫᱚᱞᱤᱧ ᱞᱟᱹᱭᱟ ᱟᱨᱠᱤ
ᱦᱩᱸ,
ᱱᱚᱜᱼᱚᱭ ᱡᱮ ᱟᱵᱚ ᱟᱹᱵᱤᱱ ᱪᱮᱜ ᱵᱤᱱ ᱪᱤᱠᱟᱹᱭᱫᱟ ᱜᱚᱝᱠᱮ ᱱᱮᱛᱟᱨ ᱫᱚ?
ᱟᱹᱞᱤᱧ ᱫᱚ ᱱᱚᱜᱼᱚᱭ ᱛᱚ ᱯᱟᱲᱦᱟᱜ ᱠᱚᱞᱤᱧ ᱯᱟᱲᱦᱟᱜ ᱠᱟᱱ ᱜᱮᱭᱟ ᱱᱤᱛᱚᱜ ᱫᱚ ᱠᱚᱞᱮᱡᱽ ᱞᱤᱧ ᱯᱟᱲᱦᱟᱜ ᱠᱟᱱᱟ ᱛᱚ ᱦᱩᱸ᱾
ᱦᱮᱸ ᱟᱪᱪᱷᱟ ᱛᱟᱨᱢᱟᱱᱮ ᱱᱤᱛᱚᱜ ᱦᱚᱸ ᱟᱵᱤᱱ ᱫᱚ ᱚᱞᱚᱜ ᱡᱤᱭᱚᱱ ᱨᱮᱜᱮ ᱢᱮᱱᱟᱜ ᱵᱤᱱᱟ ᱦᱮᱸ ᱥᱮ᱾ ᱦᱮᱸ ᱚᱞᱚᱜ ᱯᱟᱲᱦᱟᱜ ᱨᱮᱜᱮ ᱢᱮᱱᱟᱜ ᱵᱤᱱᱟ᱾ ᱛᱚ ᱜᱚᱝᱼ ᱠᱮ ᱟᱹᱵᱤᱱ ᱱᱚᱸᱜᱼᱚᱭ ᱚᱞᱚᱜ ᱯᱟᱲᱦᱟᱜ ᱠᱟᱱᱟᱵᱤᱱ ᱦᱮᱸᱥᱮ, ᱟᱹᱵᱤᱱ ᱱᱤᱭᱟᱹ ᱚᱞᱚᱜ ᱯᱟᱲᱦᱟᱜ ᱡᱤᱭᱚᱱ ᱴᱟᱜ ᱦᱮᱸᱥᱮ ᱪᱮᱜ ᱞᱮᱠᱟ ᱵᱤᱱ ᱢᱚᱱᱮᱭᱮᱫᱟ? ᱦᱮᱸᱥᱮ ᱱᱤᱭᱟᱹ ᱚᱞᱚᱜ ᱯᱟᱲᱦᱟᱜ ᱡᱤᱵᱚᱱ ᱴᱟᱜ ᱪᱮᱜ ᱞᱮᱠᱟᱱ ᱛᱟᱹᱵᱤᱱᱟ? ᱥᱮ ᱱᱤᱭᱟᱹ ᱚᱞᱚᱜᱼᱼ ᱯᱟᱲᱦᱟᱜ ᱡᱤᱭᱚᱱ ᱴᱟᱜ ᱟᱨᱚ ᱪᱮᱜ ᱠᱟ ᱞᱮᱠᱟᱱ ᱵᱷᱟᱜᱮ ᱜᱟᱱᱚᱜᱼᱟ? ᱦᱮᱸᱥᱮ ᱥᱮ ᱟᱞᱚ ᱚᱞᱚᱜ ᱯᱟᱲᱦᱟᱜᱼᱼ ᱡᱤᱭᱚᱱ ᱪᱮᱫᱟᱜ ᱵᱷᱟᱜᱮᱭᱟ, ᱪᱮᱫᱟᱜ ᱱᱟᱯᱟᱭᱚᱜᱼᱟ, ᱪᱮᱫᱟᱜ ᱱᱤᱭᱟᱹ ᱚᱞᱚᱜ ᱯᱟᱲᱦᱟᱜ ᱜᱮ ᱨᱚᱢᱚᱡᱽᱼ ᱜᱮᱭᱟ ᱛᱟᱵᱚᱱᱟ, ᱥᱮ ᱱᱤᱭᱟᱹ ᱵᱷᱟᱹᱜᱤ ᱡᱤᱱᱤᱥ ᱠᱟᱱ ᱛᱟᱵᱚᱱᱟ, ᱪᱮᱫᱟᱜ ᱚᱞᱚᱜ ᱯᱟᱲᱦᱟᱜ ᱫᱚᱨᱠᱟᱨ ᱛᱟᱵᱚᱱ? ᱱᱤᱭᱟᱹ ᱵᱟᱨᱮᱛᱮ ᱠᱤᱪᱷᱩ ᱠᱟᱛᱷᱟ ᱞᱟᱝ ᱨᱚᱯᱚᱲ ᱞᱮᱱᱠᱷᱟᱱ ᱟᱨᱠᱤ ᱱᱟᱯᱟᱭᱚᱜᱼᱟ ᱟᱨᱠᱤ᱾
ᱛᱟᱦᱞᱮ ᱜᱚᱝᱠᱮ ᱟᱸᱡᱚᱢ ᱵᱮᱱ ᱟᱹᱞᱤᱧᱟᱜ ᱚᱞᱚᱜ ᱯᱟᱲᱦᱟᱜ ᱟᱹᱞᱤᱧ ᱫᱚ ᱱᱤᱛᱚᱜ ᱫᱚ ᱟᱹᱰᱤ ᱨᱚᱠᱚᱢᱼ ᱪᱟᱞᱟᱣ ᱠᱟᱱᱟ, ᱡᱮᱢᱚᱱ ᱱᱟᱜ ᱟᱰᱤ ᱦᱚᱲ ᱫᱚ ᱡᱟᱱᱟᱢ ᱟᱲᱟᱝ ᱛᱮᱠᱚ ᱜᱟᱞᱢᱟᱨᱟᱜ ᱠᱟᱱᱟ᱾ ᱯᱟᱲᱦᱟᱜ ᱠᱟᱱᱟ ᱠᱚ ᱡᱟᱱᱟᱢ ᱟᱲᱟᱝ ᱛᱮ ᱟᱨ ᱟᱞᱤᱧᱟᱜ ᱫᱚᱼᱼ ᱠᱟᱴᱤᱡ ᱠᱷᱚᱱᱟᱜ ᱜᱮ ᱟᱞᱤᱧ ᱡᱟᱦᱟᱸ ᱴᱷᱮᱡ ᱞᱤᱧ ᱯᱟᱲᱦᱟᱜ ᱠᱟᱱ ᱛᱟᱦᱮᱱᱟ ᱚᱸᱰᱮ ᱫᱚᱼᱼ ᱡᱟᱱᱟᱢ ᱟᱲᱟᱝ ᱨᱮᱱᱟᱜ ᱵᱟᱝ ᱛᱟᱦᱮᱸ ᱞᱮᱱᱟ ᱚᱱᱟ ᱫᱚ᱾ ᱟᱨᱠᱤ ᱟᱵᱳᱣᱟᱜ ᱟᱭᱳ ᱟᱲᱟᱝ, ᱡᱟ ᱚᱱᱟ ᱥᱟᱱᱛᱟᱲᱤ ᱨᱚᱲ᱾ ᱦᱟᱸᱜ ᱥᱟᱱᱛᱟᱲᱤ ᱯᱟᱲᱦᱟᱜ ᱫᱚ ᱵᱟᱝ ᱛᱟᱦᱮᱸ ᱞᱮᱱᱟ ᱾ ᱚᱱᱟ ᱠᱷᱟᱹᱛᱤᱨ ᱛᱮ ᱟᱹᱞᱤᱧ ᱫᱚᱼᱼ ᱮᱴᱟᱜ ᱠᱤᱪᱷᱩ ᱤᱭᱟᱹ ᱛᱮᱞᱤᱧ ᱯᱟᱲᱦᱟᱜ ᱠᱟᱱᱟ᱾ ᱱᱤᱛᱜ ᱫᱚ ᱟᱨ ᱚᱱᱟᱫᱚᱻ ᱱᱤᱛᱚᱜ ᱫᱚ ᱚᱥᱩᱵᱤᱫᱷᱟ ᱫᱚ ᱦᱩᱭᱩᱜ ᱠᱟᱱ ᱜᱮᱭᱟ, ᱪᱮᱫᱟᱜ ᱥᱮ ᱱᱤᱛᱚᱜ ᱠᱤᱪᱷᱩᱜᱟᱱ ᱢᱮᱸᱻ ᱦᱩᱰᱤᱧ ᱢᱟᱨᱟᱝ ᱦᱩᱰᱤᱧ ᱠᱷᱟᱴᱚ ᱤᱥᱠᱩᱞ ᱠᱚᱨᱮ ᱠᱚ ᱮᱦᱚᱵ ᱠᱟᱫᱟ᱾ ᱚᱱᱟ ᱟᱭᱳ ᱟᱲᱟᱝ ᱛᱮ᱾ ᱚᱱᱟ ᱠᱚ ᱛᱟᱯᱚᱨᱮ ᱯᱟᱲᱦᱟᱜ ᱵᱟᱲᱟᱜ ᱠᱟᱱ ᱜᱮᱭᱟ ᱠᱚ ᱚᱱᱟ ᱠᱚᱛᱮ, ᱟᱨᱞᱤᱧ ᱧᱮᱞ ᱵᱟᱲᱟᱭᱫᱟ ᱡᱮ ᱱᱤᱼ ᱛᱳᱜ ᱫᱚ ᱟᱹᱰᱤ ᱨᱚᱠᱚᱢ ᱚᱥᱩᱵᱤᱫᱷᱟ ᱦᱩᱭᱩᱜ ᱠᱟᱱᱟ ᱚᱱᱟ ᱠᱷᱟᱹᱛᱤᱨ ᱛᱮ᱾ ᱪᱮᱫᱟᱜ ᱥᱮ ᱜᱤᱫᱽᱟᱹᱨ ᱠᱚᱦᱚᱸ ᱠᱚ ᱵᱷᱟᱵᱤᱛᱚᱜ ᱠᱟᱱᱟ ᱱᱤᱡᱮ ᱡᱮ ᱟᱞᱮ ᱱᱚᱸᱜᱼᱚᱭ ᱟᱭᱳ ᱟᱲᱟᱝ ᱛᱮᱞᱮ ᱯᱟᱲᱦᱟᱜ ᱠᱟᱱᱟ ᱩᱱᱟᱹᱜ ᱯᱟᱲᱦᱟᱣ ᱠᱟᱛᱮᱫ ᱯᱚᱨᱮ ᱟᱞᱮ ᱡᱟᱦᱟᱱᱟᱜ ᱞᱮ ᱡᱟᱦᱟᱸ ᱪᱤᱠᱟᱹ ᱫᱟᱲᱮᱭᱟᱜᱼᱟ ᱥᱮ ᱵᱟᱝ, ᱱᱮᱛᱟᱨ ᱫᱚ ᱟᱹᱰᱤ ᱨᱚᱼ ᱠᱚᱢ ᱱᱚᱸᱜ-ᱚᱭ ᱡᱮᱢᱚᱱ ᱪᱷᱟᱛᱤᱠ ᱠᱚ ᱫᱤᱠᱩ ᱪᱷᱟᱛᱤᱠ ᱠᱚᱛᱮ ᱵᱚᱱ ᱯᱟᱲᱦᱟᱜ ᱠᱟᱱᱟ ᱟᱵᱳ, ᱟᱹᱰᱤ ᱦᱚᱲ ᱟᱹᱞᱤᱧ ᱫᱩᱞᱤᱧ ᱯᱟᱲᱦᱟᱣ ᱠᱟᱱᱟ ᱥᱮ, ᱚᱱᱟᱫᱚ ᱟᱹᱞᱤᱧ ᱞᱤᱧ ᱵᱩᱡᱽ ᱫᱟᱲᱮᱭᱟᱜ ᱠᱟᱱᱟ ᱡᱮ ᱱᱤᱛᱚᱜ ᱛᱤᱱᱟᱹᱜ ᱮᱠᱫᱚᱢ ᱢᱮᱴᱟᱡ ᱢᱮᱴᱟᱡ ᱤᱭᱟᱹ ᱞᱟᱹᱜᱤᱫ ᱛᱮ ᱟᱰᱤ ᱦᱚᱲᱠᱚ ᱛᱟᱯᱟᱢᱚᱜ ᱠᱟᱱᱟ ᱚᱱᱟ ᱠᱷᱟᱹᱛᱤᱨ ᱛᱮ᱾ ᱛᱟᱨᱯᱚᱨᱮ ᱪᱟᱹᱠᱨᱤ ᱵᱟᱹᱠᱷᱨᱤ ᱠᱚᱨᱟᱣ᱾ ᱜᱮᱸᱫᱟᱜ ᱚᱱᱟ ᱠᱚᱫᱚ ᱤᱭᱟᱹᱭ ᱦᱩᱭᱩᱜᱼᱟ ᱟᱥᱟᱱᱼ ᱛᱟᱲ ᱟᱭᱳ ᱟᱲᱟᱝ ᱛᱮ ᱡᱟᱦᱟᱸᱭ ᱜᱤᱫᱟᱹᱨ ᱠᱚᱠᱚ ᱯᱟᱲᱦᱟᱜ ᱠᱟᱱᱟ ᱩᱱᱠᱩ ᱜᱤᱫᱟᱹᱨ ᱠᱚᱦᱚᱸ ᱠᱚ ᱟᱠᱚ ᱟᱨᱫᱟᱥ ᱠᱚ ᱫᱚᱦᱚᱭ ᱮᱫᱟ ᱡᱮ, ᱪᱮᱫ ᱱᱚᱣᱟ ᱟᱫᱳᱣ ᱠᱤ ᱟᱞᱮ ᱤᱭᱟᱹ ᱫᱟᱲᱮᱭᱟᱜ ᱞᱮ, ᱡᱟᱦᱟᱱᱟᱜ ᱞᱮ ᱧᱟᱢ ᱫᱟᱲᱮᱭᱟᱜᱼᱟ᱾ ᱟᱨ ᱛᱟᱯᱚᱨᱮ ᱟᱵᱚᱨᱮᱱ ᱡᱟᱦᱟᱸᱭ ᱠᱚ ᱢᱟᱨᱟᱝ ᱦᱚᱲ ᱠᱚ ᱢᱮᱱᱟᱜ ᱠᱚᱣᱟ, ᱵᱚᱭᱚᱥᱠᱚ ᱦᱚᱲ ᱠᱚ, ᱩᱱᱠᱩ ᱪᱤᱱᱛᱟᱹ ᱛᱮᱦᱚᱸ ᱵᱟᱝᱠᱚ ᱤᱭᱟᱹ ᱞᱟᱹᱭᱵᱚᱱ ᱠᱟᱱᱟ ᱦᱚᱨ ᱦᱩᱫᱤᱥ ᱵᱟᱝᱠᱚ ᱩᱫᱩᱜ ᱚᱵᱚᱱ ᱠᱟᱱᱟ ᱾ᱡᱮ ᱟᱯᱮ ᱪᱮᱫ ᱠᱚᱯᱮ ᱪᱤᱠᱟᱹᱭᱟ ᱪᱮᱫ ᱵᱟᱝ ᱠᱩ ᱢᱟᱱᱮ ᱪᱮᱴᱷᱟ ᱧᱚᱜ ᱵᱟᱝᱠᱚ ᱵᱩᱡᱩᱜ ᱠᱟᱱᱟ᱾
ᱟᱪᱪᱷᱟ ᱟᱪᱷᱟ ᱟᱪᱷᱟ᱾ ᱛᱚ ᱜᱚᱝᱠᱮ, ᱱᱚᱸᱜᱼᱚᱭ ᱵᱤᱱ ᱞᱟᱹᱭ ᱠᱮᱫᱟ᱾ ᱟᱨ ᱠᱤ ᱟᱵᱚᱣᱟᱜ ᱟᱭᱳ ᱟᱲᱟᱝ ᱛᱮᱜᱮ ᱱᱤᱝᱠᱟᱹᱱᱟᱜ ᱮᱸᱴᱠᱮᱴᱚᱬᱮ ᱢᱮᱱᱟᱜᱼᱟ᱾ ᱦᱮᱸ ᱚᱱᱟ ᱮᱸᱴᱠᱮᱴᱚᱬᱮ ᱫᱚ ᱢᱮᱱᱟᱜ-ᱟ, ᱛᱳ ᱚᱱᱟ ᱤᱭᱟᱹ ᱠᱟᱛᱮᱫ ᱛᱟᱣ ᱨᱮᱦᱚᱸ ᱟᱹᱞᱤᱧ ᱫᱚ ᱱᱤᱝᱠᱟᱹ ᱞᱤᱧ ᱞᱟᱹᱭᱫᱟ, ᱡᱮ, ᱟᱵᱚ ᱡᱮ ᱱᱚᱸᱜ-ᱚᱭ ᱚᱞ ᱯᱟᱲᱦᱟᱜ ᱡᱤᱭᱚᱱ ᱟᱹᱞᱤᱧ ᱦᱚᱸᱞᱤᱧ ᱚᱞᱚᱜ ᱠᱟᱱᱟ, ᱟᱹᱵᱤᱱ ᱦᱚᱸᱵᱤᱱ ᱚᱞᱚᱜ ᱠᱟᱱᱟ ᱜᱚᱝᱠᱮ ᱛᱚ ᱱᱚᱜᱼᱚᱭ ᱚᱞᱚᱜ ᱯᱟᱲᱦᱟᱜ ᱡᱤᱭᱚᱱ ᱨᱮᱱᱟᱜ ᱥᱮ ᱚᱞᱚᱜ ᱯᱟᱲᱦᱟᱜ ᱪᱮᱫᱟᱜ ᱥᱚᱨᱮᱥᱟ ᱪᱮᱫᱟᱜ ᱵᱟᱝ ᱪᱮᱫᱟᱜ ᱤᱭᱟᱹ ᱵᱩᱜᱤᱭᱟ ᱥᱮ ᱪᱮᱫᱟᱜ ᱵᱟᱹᱲᱤᱡ ᱥᱮ ᱪᱮᱫᱟᱜ ᱤᱭᱟᱹ, ᱚᱱᱮ ᱚᱱᱟ ᱵᱟᱨᱮ ᱛᱮᱞᱟᱝ ᱠᱟᱛᱷᱟᱜᱼᱟ᱾ ᱟᱹᱞᱤᱧ ᱫᱚᱞᱤᱧ ᱞᱟᱹᱭᱟ ᱱᱤᱝᱠᱟᱹ ᱡᱮ ᱜᱚᱝᱠᱮ ᱟᱵᱚ ᱡᱮ ᱱᱚᱜᱼᱚᱭ ᱟᱵᱚ ᱟᱵᱚ ᱦᱚᱲ ᱥᱟᱱᱛᱟᱞ ᱡᱟᱦᱟᱸᱭ ᱢᱮᱱᱟᱜ ᱵᱚᱱᱟ ᱟᱹᱰᱤ ᱛᱟᱭᱱᱚᱢ ᱠᱟᱱᱟ ᱵᱚᱱ ᱚᱞᱚᱜ ᱯᱟᱲᱦᱟᱜ ᱛᱮ ᱦᱮᱸᱥᱮ, ᱚᱱᱟ ᱦᱚᱛᱮᱡ ᱛᱮ ᱮᱠ ᱦᱮᱸ ᱟᱹᱰᱤ ᱚᱱᱟ ᱦᱚᱛᱮᱫ ᱛᱮᱜᱮ ᱚᱞᱚᱜ ᱯᱟᱲᱦᱟᱜ ᱛᱮᱵᱚᱱ ᱛᱟᱭᱱᱚᱢ ᱠᱟᱱᱟ᱾ ᱥᱮ ᱚᱱᱟ ᱦᱚᱛᱮᱜ ᱛᱮᱜᱮ ᱛᱟᱭᱱᱚᱢ ᱢᱮᱱᱟᱜ ᱵᱚᱱᱟ, ᱡᱮ ᱚᱱᱟ ᱥᱩᱫᱩ ᱚᱞᱚᱜ ᱯᱟᱲᱦᱟᱜ ᱫᱚ ᱞᱟᱹᱠᱛᱤ ᱠᱟᱱᱟ᱾ ᱞᱟᱹᱠᱛᱤ ᱫᱚ ᱠᱟᱱᱟ ᱚᱱᱟ ᱠᱷᱟᱹᱛᱤᱨ, ᱠᱤᱱᱛᱩ ᱚᱱᱟ ᱥᱟᱸᱶᱛᱮ ᱡᱚᱠᱷᱚᱱ ᱚᱞᱚᱜ ᱯᱟᱲᱦᱟᱜ ᱡᱤᱭᱚᱱ ᱨᱮ ᱟᱹᱵᱤᱱ ᱵᱤᱱ ᱛᱟᱦᱮᱸᱱᱟ, ᱚᱞᱚᱜ ᱯᱟᱲᱦᱟᱜ ᱡᱤᱭᱚᱱ ᱨᱮ ᱟᱹᱵᱤᱱ ᱱᱤᱭᱟᱹ ᱵᱤᱱ ᱥᱮᱬᱟᱭᱟ ᱡᱮ ᱢᱟᱱᱮ ᱵᱚᱦᱩᱛ ᱡᱤᱱᱤᱥ ᱵᱤᱱ ᱥᱮᱬᱟᱭᱟ ᱾ ᱡᱟᱦᱟᱸ ᱡᱤᱱᱤᱥ ᱟᱹᱵᱤᱱᱟᱜ ᱟᱹᱵᱤᱱᱟᱜ ᱡᱟᱦᱟᱸ ᱦᱟᱯᱮᱱ ᱠᱟᱱ ᱫᱤᱱ ᱦᱤᱡᱩᱜᱼᱟ ᱟᱹᱵᱤᱱ ᱵᱤᱱ ᱡᱚᱠᱷᱚᱱ ᱵᱤᱱ ᱞᱟᱹᱴᱩᱜᱼᱟ, ᱡᱚᱠᱷᱚᱱ ᱵᱟᱯᱞᱟᱜ ᱟᱹᱵᱤᱱ ᱵᱟᱹᱦᱩ ᱠᱚᱵᱤᱱ ᱟᱹᱜᱩ ᱠᱚᱣᱟ ᱥᱮ ᱡᱚᱠᱷᱚᱱ ᱵᱤᱱ ᱜᱤᱫᱽᱨᱟᱹ ᱯᱤᱫᱽᱨᱟᱹ ᱠᱚᱣᱟ ᱥᱮ, ᱛᱚᱠᱷᱚᱱ ᱟᱹᱵᱤᱱᱟᱜ ᱚᱱᱟ ᱡᱤᱱᱤᱥᱴᱟᱜ ᱠᱟᱡᱮ ᱞᱟᱜᱟ ᱛᱟᱵᱤᱱᱟ᱾ ᱦᱮᱸ, ᱡᱚᱠᱷᱚᱱ ᱟᱹᱵᱤᱱ ᱱᱚᱰᱮ ᱵᱤᱱ ᱚᱞᱚᱜ ᱯᱟᱲᱦᱟᱜ ᱚᱞᱚᱜ ᱯᱟᱲᱦᱟᱜ ᱨᱮ ᱵᱚᱦᱩᱫ ᱠᱤᱪᱷᱩ ᱡᱤᱱᱤᱥ ᱵᱤᱱ ᱥᱮᱬᱟ ᱧᱟᱢᱟ, ᱡᱟᱦᱟᱸ ᱟᱹᱵᱤᱱᱟᱜ ᱯᱚᱨᱮ ᱨᱮᱱᱟᱜ ᱦᱟᱯᱮᱱ ᱫᱤᱱ ᱨᱮ ᱟᱹᱵᱤᱱᱟᱜ ᱠᱟᱡᱮ ᱞᱟᱜᱟᱜᱼᱟ ᱦᱮᱸ, ᱚᱝᱠᱟᱜᱮ ᱚᱝᱠᱟ ᱜᱮ ᱡᱮᱢᱚᱱ ᱞᱟᱹᱠᱛᱤ ᱠᱟᱱᱟ ᱚᱞᱚᱜ ᱯᱟᱲᱦᱟᱜ ᱦᱮᱸᱥᱮ, ᱚᱝᱠᱟ ᱡᱮᱢᱚᱱ ᱟᱵᱚ ᱱᱤᱡᱮ ᱨᱤᱠᱟᱹ ᱠᱟᱛᱮᱫ ᱡᱚ ᱤᱭᱟᱹ ᱠᱟᱛᱮᱫ ᱵᱚᱱ ᱠᱩᱨᱩᱢᱩᱴᱩ ᱠᱟᱛᱮᱫ ᱵᱚᱱ ᱚᱞᱚᱜ ᱯᱟᱲᱦᱟᱜᱼᱟ ᱦᱮᱸ᱾ ᱚᱝᱠᱟ ᱜᱮ ᱱᱤᱭᱟᱹ ᱚᱞᱚᱜ ᱯᱟᱲᱦᱟᱜ ᱡᱤᱵᱚᱱ ᱨᱮ ᱫᱚ ᱚᱞᱚᱜ ᱯᱟᱲᱦᱟᱜ ᱡᱤᱭᱚᱱ ᱫᱚ ᱟᱹᱰᱤ ᱨᱚᱢᱚᱡᱽ ᱟᱨ ᱨᱟᱹᱥᱠᱟᱹ ᱨᱮᱱᱟᱜ ᱤᱭᱟᱹ ᱫᱤᱱ ᱠᱚ ᱠᱟᱱᱟ᱾ ᱡᱟᱦᱟᱸᱨᱮ ᱚᱞᱚᱜ ᱯᱟᱲᱦᱟᱜ ᱟᱢᱨᱮᱱ ᱜᱟᱛᱮ ᱟᱢᱨᱮᱱ ᱦᱮᱸ ᱜᱟᱛᱮ ᱥᱟᱞᱟᱜ ᱮᱢ ᱚᱞᱚᱜ ᱯᱟᱲᱦᱟᱜᱼᱟ ᱦᱮᱸ, ᱟᱹᱰᱤ ᱥᱩᱠ ᱛᱮᱢ ᱚᱞᱚᱜ ᱯᱟᱲᱦᱟᱜᱼᱟ ᱦᱮᱸ, ᱛᱚᱠᱷᱚᱱ ᱫᱚ ᱩᱱᱟᱹᱜ ᱤᱭᱟᱹ ᱠᱚ ᱵᱟᱝ ᱛᱟᱦᱮᱸᱱ ᱛᱟᱵᱤᱱᱟ ᱢᱚᱱᱮ ᱨᱮ ᱦᱮᱸᱥᱮ᱾ ᱛᱚᱠᱷᱚᱱᱟᱜ ᱡᱟᱦᱟᱸ ᱨᱟᱹᱥᱠᱟᱹ ᱨᱚᱢᱚᱡ ᱵᱩᱡᱩᱜᱼᱟ ᱚᱱᱟ ᱨᱚᱢᱚᱡᱽ ᱫᱚ ᱡᱚᱠᱷᱚᱱ ᱟᱹᱵᱤᱱ ᱵᱤᱱ ᱪᱷᱟᱰᱟᱜ ᱟᱹᱵᱤᱱ ᱵᱤᱱ ᱵᱷᱤᱱᱟᱹᱜᱼᱟ, ᱡᱚᱠᱷᱚᱱ ᱟᱹᱵᱤᱱᱟᱜ ᱠᱟᱹᱢᱤ ᱟᱹᱵᱤᱱ ᱵᱤᱱ ᱠᱟᱹᱢᱤᱭᱟ᱾ ᱦᱮᱸ, ᱡᱚᱠᱷᱚᱱ ᱟᱹᱵᱤᱱ ᱨᱮᱱ ᱜᱟᱛᱮ ᱮᱴᱟᱜᱼᱮ ᱠᱟᱹᱢᱤᱭᱟ ᱟᱹᱵᱤᱱᱟᱜ ᱵᱤᱱ ᱠᱟᱹᱢᱤᱭᱟ, ᱛᱚᱠᱷᱚᱱ ᱫᱚ ᱟᱨᱠᱤ ᱚᱱᱟ ᱨᱚᱢᱚᱡᱽ ᱚᱱᱟ ᱨᱟᱹᱥᱠᱟᱹ ᱫᱚ ᱛᱚᱠᱷᱚᱱ ᱫᱚ ᱵᱟᱵᱤᱱ ᱧᱟᱢᱟ, ᱛᱚᱠᱷᱚᱱ ᱫᱚ ᱟᱹᱵᱤᱱᱟᱜ ᱱᱤᱡᱮᱨᱟᱜ ᱜᱷᱟᱨᱚᱸᱡᱽ ᱞᱟᱹᱜᱤᱫ ᱵᱤᱱ ᱧᱮᱞᱟ᱾ ᱦᱮᱸᱥᱮ ᱛᱚ ᱚᱱᱟ ᱠᱷᱟᱹᱛᱤᱨ ᱠᱚ ᱞᱟᱹᱭᱟ ᱡᱮ ᱚᱞᱚᱜ ᱯᱟᱲᱦᱟᱜ ᱡᱤᱭᱚᱱ ᱫᱚ ᱟᱹᱰᱤ ᱨᱟᱹᱥᱠᱟᱹ ᱡᱤᱭᱚᱱ ᱠᱟᱱᱟ ᱥᱮ ᱨᱚᱢᱚᱡ ᱡᱤᱵᱚᱱ ᱠᱟᱱᱟ, ᱡᱟᱛᱮ ᱟᱢᱟᱜ ᱟᱢᱟᱜ ᱦᱟᱯᱮᱱ ᱫᱤᱱ ᱦᱚᱸ ᱠᱟᱡᱮ ᱞᱟᱜᱟᱜ ᱛᱟᱢᱟ ᱚᱱᱟ ᱚᱞᱚᱜ ᱯᱟᱲᱦᱟᱜ ᱠᱟᱛᱮᱫ᱾ ᱦᱮᱸ ᱟᱨ ᱚᱞᱚᱜ ᱯᱟᱲᱦᱟᱜ ᱥᱟᱶ ᱥᱟᱶᱛᱮ ᱡᱟᱦᱟᱸ ᱟᱢᱮᱢ ᱡᱟᱦᱟᱸ ᱟᱢᱮᱢ ᱥᱮᱬᱟᱭᱟ ᱨᱚᱢᱚᱡᱽ ᱪᱟᱢ ᱥᱮ ᱡᱟᱦᱟᱸᱢ ᱜᱟᱛᱮᱜᱼᱟ, ᱦᱮᱸ ᱚᱱᱟ ᱠᱚ ᱫᱤᱱ ᱫᱚ ᱟᱫᱚ ᱦᱟᱯᱮᱱ ᱫᱤᱱ ᱫᱚ ᱟᱫᱚ ᱵᱟᱝ ᱦᱤᱡᱩᱜᱼᱟ᱾
ᱜᱚᱝᱠᱮ ᱟᱫᱚ ᱯᱮᱱ ᱜᱚᱝᱠᱮᱱ ᱜᱚᱝᱠᱮ ᱟᱸᱡᱚᱢ ᱵᱮᱱ ᱟᱵᱮᱱ ᱛᱚ ᱠᱷᱟᱞᱤ ᱚᱞᱚᱜ ᱯᱟᱲᱦᱟᱜ ᱥᱤᱠᱷ ᱱᱟᱹᱛ ᱞᱮᱝᱠᱷᱟᱱ ᱛᱚ ᱵᱟᱝ ᱦᱩᱭᱩᱜᱼᱟ ᱥᱮ!
ᱟᱵᱟᱨ ᱤᱭᱟᱹ ᱦᱚᱸ ᱥᱚᱢᱟᱡᱽ ᱦᱚᱸ ᱦᱟᱞᱠᱟ ᱤᱭᱟᱹᱭ ᱦᱩᱭᱩᱜᱼᱟ ᱟᱵᱚᱣᱟᱜ ᱾ ᱡᱟᱦᱟᱸ ᱥᱚᱢᱟᱡᱽ ᱦᱟᱞᱠᱟ ᱠᱩᱨᱩᱢᱩᱴᱩ ᱠᱟᱛᱮᱫ ᱥᱟᱵ ᱛᱚᱞ ᱨᱟᱠᱟᱵ ᱦᱩᱭᱩᱜᱼᱟ, ᱮᱢᱚᱱ ᱫᱚ ᱵᱟᱝ ᱜᱚᱝᱠᱮ ᱟᱵᱮᱱ ᱠᱷᱟ ᱠᱷᱟᱹᱞᱤ ᱵᱮᱱ ᱢᱤᱜ ᱦᱚᱲ ᱜᱮ ᱟᱵᱮᱱ ᱠᱷᱟᱞᱤ ᱯᱟᱲᱦᱟ ᱵᱮᱱ ᱥᱮᱬᱟᱭᱟ, ᱟᱨ ᱟᱵᱮᱱ ᱫᱚᱵᱮᱱ ᱪᱤᱱᱛᱟᱹᱭᱟ ᱟᱹᱞᱤᱧ ᱞᱤᱧ ᱥᱮᱬᱟ ᱟᱠᱟᱫᱟ᱾ ᱟᱫᱚ ᱮᱴᱟᱜ ᱦᱚᱲ ᱫᱚ ᱟᱞᱚ ᱠᱚ ᱥᱮᱬᱟ ᱚᱪᱚᱣᱟ᱾ ᱚᱱᱠᱟ ᱫᱚ ᱵᱟᱝ ᱜᱚᱢᱠᱮ, ᱱᱤᱡᱮᱨᱟᱜ ᱤᱭᱟᱹ ᱦᱚᱸ ᱟᱵᱚᱣᱟᱜ ᱡᱟᱦᱟᱸ ᱥᱚᱢᱟᱡᱽ ᱛᱮᱫ ᱦᱚᱸ ᱥᱩᱥᱟᱹᱨ ᱤᱫᱤᱭ ᱦᱩᱭᱩᱜᱼᱟ ᱚᱱᱟ ᱥᱟᱶ ᱛᱮ ᱟᱵᱮᱱ ᱡᱟᱦᱟᱸ ᱞᱮᱠᱟ ᱵᱮᱱ ᱯᱟᱲᱦᱟᱣ ᱠᱟᱱᱟ ᱚᱠᱟᱨᱮᱵᱮᱱ ᱮᱴᱠᱮᱴᱚᱬᱮ ᱞᱮᱱᱟ ᱚᱠᱟᱨᱮ ᱵᱟᱝ, ᱚᱱᱟ ᱠᱚ ᱡᱟᱛᱮ ᱮᱴᱟᱜ ᱯᱚᱨᱚᱵᱚᱨᱛᱤ ᱨᱮ ᱢᱟᱹᱭ ᱜᱤᱫᱟᱹᱨ ᱛᱟᱨᱯᱚᱨᱮ ᱵᱟᱹᱵᱩ ᱢᱟᱹᱭ ᱩᱱᱠᱩᱣᱟᱜ ᱦᱚᱸ ᱡᱟᱛᱮ ᱠᱳᱱᱳ ᱨᱚᱠᱚᱢ ᱤᱭᱟᱹ ᱵᱟᱝ ᱦᱩᱭᱩᱜ ᱢᱟ, ᱮᱴᱠᱮᱴᱚᱬᱮ ᱟᱞᱚ ᱵᱮᱱᱟᱜ ᱢᱟ᱾ ᱚᱱᱠᱟ ᱚᱱᱟ ᱠᱚᱦᱚᱸ ᱧᱮᱞ ᱤᱫᱤᱭ ᱦᱩᱭᱩᱜᱼᱟ᱾ ᱟᱹᱰᱤ ᱨᱚᱠᱚᱢ ᱠᱟᱛᱮᱜ, ᱟᱨ ᱱᱤᱛᱳᱜ ᱚᱵᱮᱱ ᱧᱮᱞᱮᱫ ᱜᱮᱭᱟ ᱦᱮᱸ ᱱᱤᱛᱳᱜ ᱛᱚᱵᱮᱱ ᱧᱮᱞᱮᱫ ᱜᱮ ᱪᱮᱫ ᱞᱮᱠᱟ ᱟᱵᱚᱣᱟᱜ ᱢᱟᱨᱟᱝ ᱦᱚᱲ ᱠᱚ ᱢᱮᱱᱟᱜ ᱠᱚᱣᱟ ᱟᱵᱚ ᱩᱯᱚᱨ᱾ ᱴᱷᱤᱠᱴᱷᱟᱠ ᱩᱱᱟᱹᱜ ᱯᱟᱲᱦᱟᱣ ᱫᱤᱠ ᱫᱤᱭᱮ ᱥᱤᱠᱷᱱᱟᱹᱛ ᱫᱤᱠ ᱫᱤᱭᱮ ᱵᱟᱝᱠᱚ ᱤᱭᱟᱹᱭᱮᱫᱟ᱾
ᱡᱮ ᱪᱮᱫ ᱞᱮᱠᱟ ᱠᱚ ᱠᱚᱨᱟᱣ ᱠᱟᱹᱢᱤᱭᱮᱫᱟᱠᱚ ᱵᱟᱝᱠᱚ ᱠᱟᱹᱢᱤᱭᱮᱫᱟ ᱚᱱᱟ ᱵᱟᱨᱮᱛᱮ ᱟᱵᱮᱱ ᱦᱟᱞᱠᱟ ᱧᱚᱜ ᱠᱟᱹᱴᱤᱡ ᱵᱮᱱ ᱞᱟᱹᱭ ᱞᱮᱱᱠᱷᱟᱱ ᱵᱮᱥ ᱦᱩᱭ ᱠᱚᱜ ᱠᱮᱭᱟ᱾
ᱛᱚ ᱟᱹᱞᱤᱧ ᱫᱚ, ᱦᱮᱸᱞᱟᱹᱭᱵᱤᱱ ᱢᱟ ᱪᱮᱫ ᱵᱤᱱ ᱞᱟᱹᱭ ᱛᱟᱦᱮᱸᱫ?
ᱦᱮᱸ ᱟᱹᱞᱤᱧ ᱞᱤᱧ ᱢᱮᱱᱫᱟ ᱡᱮᱢᱚᱱ ᱟᱹᱰᱤ ᱨᱚᱠᱚᱢ ᱦᱚᱲ ᱢᱮᱱᱟᱜ ᱠᱚᱣᱟ ᱡᱮᱢᱚᱱ ᱥᱟᱞᱠᱷᱟᱱ ᱢᱮᱱᱟᱭᱟ᱾ ᱩᱱᱤ ᱫᱚ ᱠᱷᱟᱹᱞᱤ ᱟᱵᱚᱣᱟᱜ ᱤᱭᱟᱹ ᱫᱤᱠ ᱫᱤᱭᱮ ᱜᱮ ᱞᱟᱹᱭᱟᱭ᱾ ᱜᱟᱶᱛᱟ ᱫᱤᱠ ᱫᱤᱭᱮᱭ ᱢᱮᱱᱟ ᱚᱱᱮ ᱡᱮ ᱦᱚᱲ ᱠᱚ ᱤᱭᱟᱹᱜ ᱠᱟᱱᱟ ᱜᱟᱶᱛᱟ ᱨᱮ ᱯᱟᱲᱦᱟᱜ ᱯᱟᱲᱦᱟᱜ ᱛᱟᱨᱯᱚᱨᱮ ᱚᱱᱟ ᱥᱤᱠᱷᱱᱟᱹᱛ ᱚᱱᱟ ᱠᱚ ᱫᱤᱠ ᱫᱤᱭᱮ ᱫᱚ ᱵᱟᱭ ᱢᱮᱱᱟ ᱠᱷᱟᱹᱞᱤ ᱩᱱᱤ ᱡᱟ ᱛᱤ ᱯᱟᱹᱨᱤᱥ ᱠᱚᱜᱮᱭ ᱚᱨ ᱟᱹᱜᱩ ᱵᱟᱲᱟᱭᱟᱭ᱾ ᱛᱚ ᱚᱱᱟ ᱠᱚ ᱫᱤᱠ ᱫᱤᱭᱮ ᱠᱟᱹᱴᱤᱡ ᱵᱮᱱ ᱞᱟᱹᱭᱟ᱾
ᱛᱚ ᱜᱚᱢᱠᱮ ᱱᱤᱭᱟᱹᱜᱮ ᱡᱮ ᱡᱟᱦᱟᱸᱭ ᱠᱚ ᱢᱮᱱᱟᱜ ᱠᱚᱣᱟ ᱥᱮ ᱱᱤᱝᱠᱟᱹ ᱠᱚ᱾ ᱩᱱᱠᱩ ᱫᱚ ᱥᱩᱫᱷᱩ ᱱᱤᱡᱮᱨᱟᱜ ᱥᱟᱨᱛᱷᱚ ᱞᱟᱹᱜᱤᱫ ᱠᱚ ᱧᱮᱞᱟ ᱟᱹᱞᱤᱧ ᱫᱚ ᱵᱟᱹᱞᱤᱧ ᱵᱟᱲᱟᱭᱟ ᱛᱚ ᱡᱟᱦᱟᱸᱭ ᱵᱤᱱ ᱞᱟᱹᱭᱮ ᱠᱟᱱᱟ ᱩᱱᱤ ᱫᱚ ᱟᱭᱟᱜ ᱪᱮᱫ ᱤᱭᱟᱹ ᱛᱟᱭ ᱪᱮᱫ ᱵᱟᱝ ᱛᱟᱭ᱾ ᱠᱤᱱᱛᱩ ᱟᱹᱞᱤᱧ ᱫᱚ ᱢᱮᱴᱟᱜ ᱠᱟᱛᱷᱟᱞᱤᱧ ᱞᱟᱹᱭᱟ ᱥᱮ ᱱᱤᱭᱟᱹ ᱱᱤᱭᱟᱹ ᱤᱛᱤᱦᱟᱥ ᱨᱮ ᱢᱮᱱᱟᱜᱼᱟ ᱥᱮ ᱤᱭᱟᱹ ᱨᱮ ᱢᱮᱱᱟᱜᱼᱟ ᱡᱟᱦᱟᱸᱭ ᱦᱚᱲ ᱜᱮ ᱡᱟᱦᱟᱸᱭ ᱦᱚᱲᱜᱮ ᱫᱷᱚᱨᱚᱢ ᱱᱤᱭᱮ ᱠᱟᱛᱷᱟᱭ ᱨᱟᱠᱟᱵ ᱟᱠᱟᱫᱟ᱾ ᱦᱮᱸᱥᱮ ᱚᱱᱟ ᱦᱚᱸ ᱱᱤᱡᱮᱨᱟᱜ ᱤᱭᱟᱹ ᱦᱚᱛᱮᱡ ᱛᱮ ᱦᱮᱸᱥᱮ ᱥᱚᱵᱽ ᱥᱚᱢᱚᱭ ᱛᱟᱦᱞᱮ ᱩᱱᱤ ᱦᱚᱲ ᱫᱚ ᱟᱭᱟᱜ ᱱᱤᱡᱮᱨᱟᱜ ᱥᱟᱨᱛᱷᱚ ᱜᱮᱭ ᱧᱮᱞ ᱠᱟᱫᱟᱭ ᱦᱮᱸ ᱟᱨ ᱩᱱᱤ ᱫᱚ ᱟᱭᱟᱜ ᱢᱟᱱᱮ ᱦᱚᱲᱟᱜ ᱫᱚ ᱵᱟᱭ ᱵᱷᱟᱵᱤᱭ ᱠᱟᱫᱟ ᱪᱮᱫᱟᱜ ᱥᱮ ᱟᱵᱚ ᱦᱚᱲ ᱫᱚᱵᱚᱱ ᱢᱤᱫ ᱠᱟᱱ ᱜᱮᱭᱟ ᱦᱮᱸᱥᱮ᱾ ᱟᱵᱚ ᱦᱚᱲ ᱱᱤᱡᱮᱨ ᱡᱟᱭᱜᱟ ᱨᱮ ᱱᱤᱡᱮᱨᱟᱜ ᱴᱷᱟᱹᱭ ᱨᱮ ᱱᱤᱡᱮᱨᱟᱜ ᱱᱤᱡᱮ ᱨᱮᱱ ᱵᱚᱸᱜᱟ ᱵᱩᱨᱩ ᱠᱚ ᱱᱤᱡᱮ ᱵᱚᱱ ᱵᱚᱸᱜᱟ ᱠᱚᱣᱟ ᱦᱮᱸᱥᱮ᱾ ᱱᱤᱡᱮ ᱨᱮᱱ ᱵᱚᱸ, ᱵᱚᱸᱜᱟ ᱵᱩᱨᱩ ᱵᱚᱱ ᱠᱩᱥᱤᱠᱚ ᱵᱚᱱ ᱫᱚᱦᱚ ᱠᱚᱣᱟ ᱦᱮᱸ ᱥᱮ᱾ ᱚᱱᱟ ᱫᱚ ᱟᱵᱚᱣᱟᱜ ᱞᱟᱹᱠᱛᱤ ᱠᱟᱱ ᱛᱟᱵᱚᱱᱟ ᱚᱱᱟ ᱟᱵᱚᱣᱟᱜ ᱤᱭᱟᱹ ᱠᱟᱱ ᱛᱟᱵᱚᱱᱟ ᱚᱱᱟ ᱫᱚᱞᱤᱧ ᱵᱟᱛᱟᱣᱟ ᱠᱤᱱᱛᱩ ᱟᱵᱤᱱ ᱡᱚ ᱚᱞᱚᱜ ᱯᱟᱲᱦᱟᱜ ᱵᱟᱫ ᱠᱟᱛᱮᱫ ᱚᱱᱟ ᱠᱚ ᱛᱟᱞᱟᱨᱮ ᱚᱱᱟ ᱠᱚ ᱛᱟᱞᱟᱨᱮ ᱡᱩᱫᱤ ᱦᱚᱲ ᱵᱷᱤᱱᱟᱹᱢ ᱪᱮᱥᱴᱟᱭᱟ ᱚᱱᱟ ᱠᱚᱫᱚ ᱟᱹᱰᱤ ᱵᱟᱹᱲᱤᱡ ᱡᱤᱱᱤᱥ ᱠᱟᱱᱟ ᱜᱚᱝᱠᱮ ᱦᱮᱸ᱾ ᱦᱮᱸ ᱚᱱᱟ ᱠᱚ ᱫᱚ ᱥᱩᱫᱩ ᱟᱵᱚ ᱟᱵᱚ ᱛᱟᱞᱟᱨᱮ ᱱᱤᱡᱮ ᱱᱤᱡᱮ ᱵᱚᱭᱦᱟ ᱜᱮᱵᱚᱱ ᱛᱟᱯᱟᱢ ᱥᱟᱨᱤᱜ-ᱟ ᱦᱮᱸ ᱟᱵᱚ ᱵᱚᱭᱦᱟ ᱵᱚᱭᱦᱟ ᱜᱮᱵᱚᱱ ᱵᱷᱤᱱᱟᱹᱜ-ᱟ᱾ ᱦᱮᱸ ᱟᱨ ᱟᱵᱚ ᱵᱚᱭᱦᱟ ᱵᱚᱭᱦᱟ ᱜᱮ ᱛᱟᱯᱟᱢ ᱛᱟᱯᱟᱢ ᱛᱮ ᱢᱤᱫ ᱛᱤᱵᱚᱱ ᱜᱩᱡᱩᱜ-ᱟ ᱟᱨ ᱡᱟᱦᱟᱸ ᱡᱟᱦᱟᱸᱨᱮ ᱟᱵᱚᱣᱟᱜ ᱠᱳᱱᱳ ᱟᱫᱚ ᱚᱥᱛᱤᱛᱛᱚ ᱜᱮ ᱵᱟᱝ ᱛᱟᱦᱮᱱ ᱛᱟᱵᱚᱱᱟ ᱜᱚᱝᱠᱮ᱾ ᱦᱮᱸ ᱛᱚ ᱜᱚᱝᱠᱮ ᱦᱮᱸ ᱦᱮᱸ ᱦᱮᱸ᱾ ᱛᱚ ᱜᱚᱝᱠᱮ ᱱᱤᱝᱠᱟᱹ ᱜᱮ ᱦᱮᱸ, ᱛᱚ ᱚᱱᱟ ᱦᱚᱛᱮᱜ ᱛᱮᱜᱮ ᱜᱚᱝᱠᱮ ᱡᱮ ᱚᱱᱟ ᱦᱚᱸᱛᱮᱜ ᱛᱮᱜᱮ ᱜᱚᱝᱠᱮ ᱟᱵᱚᱣᱟᱜ ᱱᱚᱜ-ᱚᱭ ᱡᱮ ᱚᱞᱚᱜ ᱯᱟᱲᱦᱟᱜ ᱞᱤᱧ ᱞᱟᱹᱭ ᱮᱫᱟ᱾ ᱡᱮ ᱚᱞᱚᱜ ᱯᱟᱲᱦᱟᱜ ᱡᱤᱭᱚᱱ ᱥᱮ ᱚᱞᱚᱜ ᱯᱟᱲᱦᱟᱜ ᱪᱮᱫᱟᱜ ᱢᱟᱱᱮ ᱥᱚᱨᱮᱥᱟ᱾ ᱚᱞᱚᱜ ᱯᱟᱲᱦᱟᱜ ᱛᱟᱞᱟᱛᱮ ᱡᱩᱫᱤ ᱱᱤᱭᱟᱹ ᱠᱚᱵᱮᱱ ᱵᱩᱡᱽ ᱫᱟᱲᱮᱭᱟᱜᱼᱟ ᱥᱮ ᱱᱤᱭᱟᱹ ᱠᱚᱵᱤᱱ ᱵᱟᱲᱟᱭ ᱜᱮᱭᱟ᱾ ᱛᱚᱠᱷᱚᱱ ᱫᱚ ᱟᱹᱵᱤᱱ ᱡᱚᱠᱷᱚᱱ ᱵᱤᱱ ᱛᱟᱦᱮᱱᱟ ᱛᱚᱠᱷᱚᱱ ᱫᱚ ᱟᱹᱵᱤᱱ ᱟᱹᱵᱤᱱ ᱵᱷᱤᱱᱟᱹ ᱞᱟᱹᱜᱤᱫ ᱡᱟᱦᱟᱸᱭ ᱪᱮᱥᱴᱟᱭᱟ ᱛᱚᱠᱷᱚᱱ ᱩᱱᱤ ᱵᱷᱤᱱᱟᱹ ᱵᱟᱭ ᱫᱟᱲᱮᱭᱟᱜ-ᱟ᱾ ᱪᱮᱫᱟᱜ ᱥᱮ ᱟᱹᱵᱤᱱ ᱵᱤᱱ ᱵᱟᱲᱟᱭ ᱫᱚᱦᱚᱣ ᱠᱟᱫᱟ ᱡᱮ ᱟᱹᱞᱤᱧ ᱟᱞᱤᱧ ᱱᱩᱭ ᱪᱮᱫ-ᱮ ᱪᱮᱫ-ᱮ ᱠᱷᱚᱡᱚᱜ ᱠᱟᱱᱟ ᱦᱮᱸᱥᱮ ᱪᱮᱫ ᱮ ᱠᱷᱚᱡ ᱠᱷᱚᱡᱚᱜ ᱠᱟᱱᱟ ᱪᱮᱫ ᱞᱟᱹᱜᱤᱫ, ᱪᱮᱫ ᱞᱟᱹᱠᱛᱤ ᱛᱟᱭ ᱩᱱᱤᱭᱟᱜ ᱦᱮᱸᱥᱮ ᱩᱱᱤ ᱦᱚᱲ ᱪᱮᱫᱟᱜ ᱞᱟᱹᱠ ᱠᱷᱟᱹᱛᱤᱨ ᱛᱮ ᱱᱤᱭᱟᱹ ᱠᱚ ᱠᱟᱛᱷᱟᱭ ᱢᱤᱛᱟᱹᱧ ᱠᱟᱱᱟ᱾ ᱛᱟᱞᱦᱮ ᱟᱹᱵᱤᱱ ᱵᱟᱵᱤᱱ ᱵᱷᱤᱱᱟᱹᱜᱼᱟ᱾ ᱟᱹᱵᱤᱱ ᱢᱤᱫ ᱴᱷᱮᱱ ᱵᱤᱱ ᱛᱟᱦᱮᱱᱟ᱾ ᱦᱮᱸ ᱟᱹᱵᱤᱱ ᱵᱤᱱ ᱵᱟᱲᱟᱭᱟ ᱟᱹᱵᱤᱱ ᱡᱟᱦᱟᱸ ᱛᱤᱥ ᱚᱠᱚᱭ ᱦᱚᱸ ᱵᱟᱝᱠᱚ ᱮᱲᱮ ᱫᱟᱲᱮᱭᱟ ᱵᱤᱱᱟ ᱱᱤᱭᱟᱹᱜᱮ᱾
ᱦᱩᱸ᱾ ᱜᱚᱝᱠᱮ ᱴᱷᱤᱠ ᱠᱟᱛᱷᱟ ᱫᱚᱵᱮᱱ ᱢᱮᱱ ᱠᱟᱫᱟ, ᱵᱟᱹᱲᱤᱡ ᱫᱚ ᱵᱟᱝ ᱵᱮᱱ ᱢᱮᱱ ᱠᱟᱫᱟ᱾ ᱟᱵᱚ ᱡᱟᱦᱟᱸ ᱛᱤᱱᱟᱹᱜ ᱥᱟᱱᱛᱟᱲ ᱦᱚᱲ ᱢᱮᱱᱟᱜ ᱠᱚᱣᱟ ᱡᱚᱛᱚ ᱦᱚᱲ ᱢᱤᱫ ᱡᱟᱭᱜᱟ ᱨᱮ ᱠᱩᱨᱩᱢᱩᱴᱩ ᱠᱟᱛᱮᱫ ᱜᱟᱞᱢᱟᱨᱟᱣ ᱨᱮᱱᱟᱜ ᱫᱚᱨᱠᱟᱨ ᱠᱟᱱᱟ ᱡᱮᱛᱮᱣ ᱯᱚᱨᱚᱵᱚᱨᱛᱤ ᱨᱮ ᱟᱵᱚ ᱱᱚᱝᱠᱟᱱ ᱱᱩᱭ ᱤᱭᱟᱹ ᱞᱮᱠᱟᱱ, ᱟᱹᱞᱤᱧ ᱡᱟᱦᱟᱸ ᱞᱮᱠᱟᱞᱤᱧ ᱢᱮᱱ ᱠᱮᱜ ᱩᱱᱤ ᱞᱮᱠᱟᱱ ᱡᱟᱛᱮ ᱟᱨᱚ ᱵᱟᱨ ᱯᱮ ᱦᱚᱲ ᱟᱞᱚ ᱠᱚ ᱛᱤᱸᱜᱩ ᱫᱟᱲᱮᱜ ᱢᱟ᱾ ᱥᱸᱟᱦᱚᱥ ᱜᱮ ᱟᱞᱚ ᱠᱚ ᱧᱟᱢ ᱢᱟ ᱚᱱᱟ ᱛᱤᱸᱜᱩ ᱨᱮᱱᱟᱜ᱾ ᱡᱮ ᱢᱮᱱ ᱟᱞᱚᱭ ᱢᱮᱱ ᱫᱟᱲᱮᱜ ᱢᱟᱭ ᱟᱵᱚᱣᱟᱜ ᱜᱟᱶᱛᱟ ᱫᱤᱠ ᱫᱤᱭᱮ ᱪᱮᱫ ᱵᱟᱝ ᱥᱟᱱᱛᱟᱲ ᱥᱩᱥᱟᱹᱨᱤᱭᱟᱹ ᱫᱤᱠ ᱫᱤᱭᱮ ᱡᱮ ᱦᱟᱱᱤ ᱯᱟᱹᱨᱤᱥ ᱠᱚᱭ ᱵᱷᱤᱱᱟᱹᱭᱮᱫ ᱠᱚᱣᱟ᱾ ᱚᱱᱟ ᱠᱚ ᱫᱤᱠ ᱫᱤᱭᱮ ᱪᱮᱫ ᱜᱮ ᱟᱞᱚᱭ ᱢᱮᱱ ᱫᱟᱲᱮᱜ ᱢᱟ᱾ ᱩᱱᱤ ᱢᱮᱛᱟᱭ ᱦᱩᱭᱩᱜ-ᱟ ᱡᱮ ᱱᱚᱝᱠᱟ ᱚᱱᱠᱟ ᱛᱟᱨ ᱵᱷᱤᱛᱤᱨ ᱨᱮᱦᱚᱸ ᱟᱹᱰᱤ ᱦᱚᱲ ᱟᱫᱚ ᱵᱚᱠᱟ ᱦᱚᱲ ᱫᱚ ᱪᱮᱫ ᱞᱮᱠᱟ ᱠᱟᱛᱮᱢ ᱵᱩᱡᱷᱟᱹᱣᱮᱭᱟ᱾ ᱩᱱᱤ ᱫᱚ ᱡᱟᱦᱟᱭ ᱠᱚᱢ ᱵᱩᱫᱽᱫᱷᱤ ᱢᱮᱱᱟᱜ ᱛᱟᱭᱟ᱾ ᱚᱱᱠᱟ ᱠᱟᱛᱮᱜ ᱜᱮ ᱡᱚᱛᱚ ᱡᱤᱱᱤᱥ ᱴᱷᱤᱠ ᱛᱟᱦᱮᱱᱟ᱾ ᱢᱳᱴ ᱠᱟᱛᱷᱟ ᱟᱵᱚ ᱯᱩᱨᱟᱹ ᱡᱚᱛᱚ ᱡᱟᱦᱟᱸ ᱛᱤᱱᱟᱹᱜ ᱥᱟᱱᱛᱟᱲ ᱦᱚᱲ ᱢᱮᱱᱟᱜ ᱵᱚᱱᱟ, ᱡᱚᱛᱚ ᱠᱮᱴᱮᱡ ᱠᱟᱛᱮᱜ ᱛᱟᱦᱮᱱ ᱞᱟᱜᱟᱣ ᱵᱚᱱᱟ᱾
ᱟᱵᱚ ᱢᱟᱨᱮ ᱦᱚᱲ ᱠᱟᱱᱟ ᱵᱚᱱ᱾ ᱟᱵᱚ ᱥᱟᱨᱟᱠᱷᱚᱱ ᱤᱭᱟᱹ ᱠᱟᱛᱮᱫ ᱛᱟᱦᱮᱸ ᱞᱟᱜᱟᱣ ᱵᱚᱱᱟ᱾
ᱦᱮᱸ ᱦᱮᱸ᱾ ᱟᱵᱚ ᱫᱚ ᱜᱚᱝᱠᱮ ᱱᱤᱭᱟᱹ ᱜᱮ ᱠᱟᱱᱟ ᱟᱵᱚ ᱥᱤᱠᱷᱱᱟᱹᱛ ᱞᱟᱜᱟᱣ ᱵᱚᱱᱟ, ᱟᱵᱚ ᱵᱩᱡᱽ ᱵᱟᱲᱟᱭ ᱞᱟᱜᱟᱣ ᱵᱚᱱᱟ᱾